ᱦᱮᱞᱳ
ᱦᱮᱸ ᱜᱚᱢᱠᱮ ᱡᱚᱦᱟᱨ ᱜᱮ ᱾
ᱦᱮᱸ ᱜᱚᱢᱠᱮ ᱡᱚᱦᱟᱨ ᱜᱮ ᱡᱚᱦᱟᱨ ᱜᱮ ᱥᱟᱹᱜᱩᱱ ᱥᱮᱛᱟᱜ ᱜᱚᱢᱠᱮ ᱾
ᱥᱮᱛᱟᱜ ᱪᱮᱫ ᱞᱮᱠᱟ ᱦᱮᱱᱟᱜ ᱵᱮᱱᱟ ᱛᱟᱦᱚᱞᱮ᱾
ᱦᱮᱸ ᱱᱟᱯᱟᱭ ᱜᱮ ᱢᱮᱱᱟᱜ ᱟᱠᱟᱫ ᱞᱤᱧᱟᱹ ᱟᱹᱞᱤᱧ ᱫᱚ, ᱟᱹᱵᱤᱱ ᱪᱮᱫ ᱞᱮᱠᱟ ᱢᱮᱱᱟᱜ ᱟᱠᱟᱫ ᱵᱤᱱᱟ?
ᱦᱮᱸ ᱟᱹᱞᱤᱧ ᱦᱚᱸ ᱱᱟᱯᱟᱭ ᱜᱮ᱾
ᱟᱪᱪᱷᱟ ᱱᱟᱯᱟᱭ ᱛᱟᱦᱮᱸ ᱞᱮᱱ ᱠᱷᱟᱱ ᱜᱮ ᱵᱷᱟᱜᱤ ᱾
ᱦᱳᱭ ᱡᱚᱛᱚ ᱠᱚᱛᱮ ᱵᱚᱱ ᱟᱥᱚᱜᱼᱟᱳᱭ ᱱᱟᱯᱟᱭ ᱜᱮᱵᱚ ᱛᱟᱦᱮᱱ ᱢᱟ ᱢᱮᱱᱛᱮ ᱾
ᱦᱳᱭ ᱾
ᱟᱫᱚ ᱢᱟ ᱱᱤᱛᱚᱜ ᱫᱚ, ᱦᱚᱸ ᱢᱟ ᱞᱟᱹᱭ ᱵᱤᱱ?
ᱟᱨ ᱞᱟᱹᱭ ᱫᱟᱞᱤᱧ ᱜᱚᱝᱠᱮ ᱟᱯᱮ ᱚᱱᱛᱮ ᱫᱚ ᱪᱮᱫ ᱞᱮᱠᱟ ᱡᱟᱹᱯᱩᱫ ᱫᱟᱭ?
ᱦᱮᱸ ᱦᱚᱞᱟ ᱢᱟᱫᱮᱨ ᱢᱟ ᱡᱟᱹᱯᱩᱫ ᱵᱟᱲᱟ ᱠᱮᱫ ᱜᱮᱭᱟ ᱟᱫᱚ ᱛᱮᱦᱮᱧ ᱫᱚ ᱦᱟᱜ ᱱᱚᱜᱼᱚᱭ ᱫᱟᱜ ᱡᱟᱹᱲᱤ ᱠᱚᱫᱚ ᱵᱟᱝ ᱦᱩᱭ ᱟᱠᱟᱱᱟ ᱟᱫᱚ ᱱᱚᱜᱼᱚᱭ ᱥᱮᱨᱢᱟ ᱨᱮ ᱨᱤᱢᱤᱞ ᱫᱚ ᱢᱮᱱᱟᱜ ᱜᱮᱭᱟ ᱟᱫᱚ ᱯᱟᱞ ᱨᱟᱥᱛᱟ ᱵᱩᱡᱷᱟᱹᱜ ᱠᱟᱱᱟ ᱡᱟᱹᱲᱤ ᱫᱟᱨᱮᱜᱼᱟ ᱦᱟᱸᱜ ᱫᱮᱱᱟᱝ ᱠᱟᱛᱮ ᱦᱟᱸᱜ ᱾
ᱟᱪᱪᱷᱟ ᱾ ᱵᱟᱝ ᱜᱮ ᱜᱚᱝᱠᱮ ᱟᱞᱮ ᱱᱚᱛᱮ ᱫᱚ ᱢᱟᱱᱮ ᱥᱮᱛᱟᱜ ᱠᱷᱚᱱ ᱜᱮ ᱡᱟᱹᱯᱩᱫ ᱮᱫᱟᱭ᱾ ᱛᱚ ᱢᱟᱱᱮ ᱚᱱᱠᱟ ᱡᱳᱨ ᱦᱚᱸ ᱵᱟᱝᱟ ᱠᱚᱢ ᱦᱚᱸ ᱵᱟᱝᱟ ᱚᱱᱠᱟ ᱢᱟᱱᱮ ᱡᱟᱦᱟᱸ ᱵᱟᱦᱨᱮ ᱥᱮᱱ ᱪᱟᱞᱟᱜ ᱠᱚᱥᱮᱱ ᱦᱚᱸ ᱵᱟᱝ ᱜᱟᱱᱚᱜᱼᱟ ᱡᱟᱦᱟᱱᱟᱜ ᱠᱟᱹᱢᱤ ᱦᱚᱸ ᱵᱟᱝ ᱜᱟᱱᱚᱜᱼᱟ ᱚᱱᱮ ᱚᱱᱠᱟᱭ ᱡᱟᱹᱯᱩᱫ ᱮᱫᱟ ᱾
ᱟᱪᱪᱷᱟ ᱟᱪᱪᱷᱟ ᱢᱟᱱᱮ ᱞᱚᱦᱚᱫᱟ ᱵᱤᱱᱟᱹ ᱪᱟᱛᱚᱢ ᱛᱮᱫᱚ ᱾
ᱦᱳᱭ ᱾
ᱦᱮᱸ
ᱟᱨ ᱜᱚᱝᱠᱮ ᱟᱯᱮ ᱚᱱᱛᱮ, ᱦᱮᱸ
ᱨᱚᱦᱚᱭ ᱠᱟᱹᱢᱤ ᱠᱟᱫᱚ ᱛᱚᱵᱮ ᱵᱟᱹᱫᱽ ᱠᱚ ᱨᱮᱱᱟᱜ᱾
ᱵᱟᱹᱫ ᱠᱚ ᱨᱮᱱᱟᱜ ᱨᱚᱦᱚᱭ ᱠᱟᱹᱢᱤ ᱠᱚᱫᱚ ᱢᱟᱱᱮ ᱦᱮᱸ ᱠᱷᱮᱛ ᱠᱚᱫᱚ ᱯᱟᱲᱟᱜ ᱫᱚ ᱯᱟᱲᱟᱜ ᱦᱩᱭ ᱠᱟᱱᱟ᱾ ᱟᱨ ᱛᱚᱲᱟ ᱠᱚᱦᱚᱸ ᱨᱚᱦᱚᱭ ᱦᱩᱭᱩᱜ ᱮᱨ ᱦᱩᱭ ᱠᱟᱱᱟ ᱚᱱᱟ ᱦᱚᱸ ᱤᱭᱟᱹ ᱜᱚᱫ ᱟᱠᱟᱱᱟ ᱟᱫᱚ ᱱᱚᱜᱼᱚᱭ ᱱᱚᱜᱼᱚ ᱱᱚᱝᱠᱟ ᱫᱟᱜ ᱜᱮᱭᱟ ᱛᱚ ᱢᱟᱱᱮ ᱠᱷᱮᱛᱨᱮ ᱫᱟᱜ ᱜᱮ ᱵᱟᱝ ᱛᱤᱸᱜᱩᱱ ᱠᱟᱱᱟ ᱚᱱᱟ ᱨᱚᱦᱚᱭ ᱞᱮᱠᱟ᱾
ᱚ ᱦᱚᱸ ᱢᱟᱱᱮ ᱫᱟᱜ ᱫᱚᱭ ᱫᱟᱜᱮᱜᱼᱟ ᱢᱟᱱᱮ ᱵᱟᱹᱫᱽ ᱯᱩᱨ ᱨᱮ ᱵᱟᱝ ᱫᱟᱜᱚᱜ ᱠᱟᱱᱟ᱾
ᱦᱳᱭ ᱦᱳᱭ ᱦᱳᱭ ᱾ ᱚᱱᱟ ᱠᱷᱟᱹᱛᱤᱨ ᱢᱟᱱᱮ ᱟᱹᱣᱨᱤ ᱨᱚᱦᱚᱭ ᱫᱚ ᱨᱚᱦᱚᱭ ᱦᱩᱭᱩᱜᱼᱟ ᱵᱟᱠᱷᱟᱱ ᱛᱚᱲᱟ ᱠᱚᱫᱚ ᱡᱷᱚᱛᱚ ᱦᱩᱭ ᱪᱟᱵᱟ ᱟᱠᱟᱱᱟ᱾ ᱟᱨ ᱵᱷᱤᱛᱟᱹ ᱠᱟᱹᱢᱤ ᱠᱚᱦᱚᱸ ᱦᱩᱭ ᱫᱚ ᱦᱩᱭ ᱟᱠᱟᱱᱟ ᱟᱹᱰᱤ ᱜᱟᱱ ᱜᱮ ᱯᱩᱨᱟᱹᱣ ᱜᱚᱫ ᱟᱠᱟᱱᱟ᱾
ᱚ ᱟᱪᱪᱷᱟ ᱟᱪᱪᱷᱟ ᱾
ᱦᱸ ᱜᱚᱢᱠᱮ ᱟᱯᱮ ᱥᱮᱱ ᱫᱚ?
ᱟᱞᱮ ᱥᱮᱫ ᱦᱚᱸ ᱚᱱᱠᱟᱜᱮ ᱚᱱᱟ ᱛᱚᱞᱟ ᱠᱚᱦᱚᱸ ᱦᱟᱨᱟ ᱢᱟ ᱦᱟᱨᱟ ᱡᱩᱛ ᱠᱟᱱ ᱜᱮᱭᱟ ᱟᱫᱚ ᱚᱱᱟ ᱵᱟᱹᱫᱽ ᱨᱮ ᱫᱟᱜ ᱵᱟᱝ ᱠᱷᱟᱹᱛᱤᱨ ᱛᱮ ᱨᱚᱦᱚᱭ ᱫᱚ ᱵᱟᱝ ᱜᱟᱱᱚᱜᱼᱟ᱾ ᱟᱫᱚ ᱱᱚᱜᱼᱚ ᱱᱚᱝᱠᱟ ᱡᱩᱫᱤ ᱫᱟᱜ ᱤᱫᱤᱭᱟ ᱞᱮᱛᱟᱲ-ᱞᱮᱛᱟᱲ ᱱᱤᱭᱟᱹ ᱦᱟᱯᱛᱟ ᱵᱷᱤᱛᱤᱨ ᱨᱮᱜᱮ ᱦᱟᱸᱜ ᱜᱟᱱᱚᱜᱼᱟ ᱨᱚᱦᱚᱭ ᱫᱚ ᱟᱨ ᱵᱟᱭ ᱫᱟᱜ ᱠᱷᱟᱱ ᱫᱚ ᱦᱟᱜ ᱯᱟᱞᱮᱫ ᱦᱮ ᱥᱟᱸᱜᱮ ᱨᱚᱦᱚᱭ ᱠᱚᱫᱚ
ᱦᱳᱭ ᱟᱫᱚ ᱜᱚᱝᱠᱮ ᱟᱯᱮᱥᱮᱫ ᱫᱚ ᱢᱟᱱᱮ ᱥᱮᱨᱢᱟᱨᱮ ᱛᱤᱱᱟᱹᱜ ᱫᱷᱟᱣ ᱠᱚ ᱪᱟᱥᱟ?
ᱟᱞᱮᱥᱮᱫ ᱫᱚ ᱚᱱᱠᱟ ᱫᱚ ᱫᱟᱜᱽ ᱠᱚᱨᱮᱱᱟᱜ ᱥᱩᱵᱤᱫᱷᱟ ᱵᱟᱹᱱᱩᱜ ᱱᱤᱛᱚᱜ ᱟᱫᱚ ᱡᱟᱦᱟᱸ ᱠᱚᱨᱮ ᱫᱟᱜᱽ ᱠᱚᱨᱮᱱᱟᱜ ᱥᱩᱵᱤᱫᱟ ᱢᱮᱱᱟᱜᱼᱟ᱾ ᱫᱚ ᱥᱮᱞᱚ ᱠᱚᱠᱚ ᱛᱟᱲᱟᱣ ᱠᱟᱜᱼᱟ ᱥᱮ ᱱᱚᱜ ᱱᱚᱭᱟ ᱜᱟᱰᱟᱼᱢᱩᱰᱩ ᱠᱚᱨᱮᱱᱟᱜ ᱫᱟᱜᱽ ᱠᱚᱨᱮᱱᱟᱜ ᱥᱩᱵᱤᱫᱷᱟ ᱢᱮᱱᱟᱜᱼᱟ ᱩᱱᱠᱩ ᱠᱚᱫᱚ ᱵᱟᱨ ᱫᱷᱟᱣ ᱠᱚ ᱪᱟᱥᱟ ᱟᱨ ᱵᱟᱝᱠᱷᱟᱱ ᱫᱚ ᱚᱱᱟ ᱥᱚᱵᱽᱡᱤ ᱠᱚᱠᱚ ᱪᱟᱥᱟ ᱟᱨ ᱟᱞᱮ ᱚᱱᱟ ᱠᱤᱪᱷᱩ ᱜᱟᱱ ᱡᱟᱭᱜᱟ ᱨᱮᱫᱚ ᱫᱟᱜᱽ ᱠᱚ ᱟᱹᱰᱤ ᱚᱠᱚᱚᱴ- ᱥᱚᱠᱚᱴ ᱜᱮᱭᱟ ᱛᱚ ᱮᱱᱠᱷᱟᱱ ᱫᱚ ᱢᱟᱱᱮ ᱥᱮᱨᱢᱟ ᱡᱟᱹᱲᱤ ᱨᱮᱜᱮ ᱡᱟᱦᱟᱸ ᱪᱟᱥ ᱦᱩᱭᱩᱜᱼᱟ᱾ ᱢᱤᱫ ᱫᱷᱟᱣ ᱜᱮᱞᱮ ᱪᱟᱥᱟ ᱥᱤᱛᱩᱝ ᱫᱤᱱ ᱠᱚᱛᱚ ᱵᱟᱞᱮ ᱪᱟᱥᱟ᱾
ᱦᱳᱭ-ᱦᱳᱭ ᱟᱵᱚᱣᱟᱜ ᱢᱟ ᱚᱱᱟ ᱥᱮᱨᱢᱟ ᱡᱟᱹᱲᱤ ᱜᱮᱛᱚ
ᱦᱳᱭ
ᱚᱱᱟ ᱟᱵᱚᱣᱟᱜ ᱢᱟ ᱫᱟᱜᱽ ᱨᱮᱜᱮ ᱮᱸᱴᱠᱮ ᱴᱚᱬᱮ ᱫᱟᱜᱽ ᱡᱩᱫᱤ ᱴᱷᱤᱠ ᱵᱚᱱ ᱧᱟᱢᱟ ᱛᱟᱦᱚᱞᱮ ᱢᱟ ᱪᱟᱥ ᱢᱟ ᱢᱟᱱᱮ ᱥᱮᱨᱢᱟᱨ ᱨᱮ ᱵᱟᱨ ᱫᱷᱟᱣ ᱜᱮ ᱦᱳᱭᱩᱜ ᱛᱟᱵᱚᱱᱟ ᱵᱟᱠᱷᱟᱱ᱾
ᱦᱳᱭ-ᱦᱳᱭ ᱟᱫᱚ ᱱᱚᱜ ᱱᱚᱝᱠᱟ ᱡᱮ ᱱᱚᱣᱟ ᱥᱚᱢᱚᱭ ᱢᱚᱛᱚ ᱫᱟᱜᱽ ᱵᱟᱝ ᱡᱟᱹᱲᱤᱭ ᱮᱫᱟᱭ ᱡᱮ ᱱᱚᱜ-ᱚᱱᱟ ᱟᱠᱟᱞ ᱧᱮᱞᱚᱜᱚᱜ ᱠᱟᱱᱟ ᱟᱫᱚ ᱱᱚᱣᱟ ᱨᱮᱱᱟᱜ ᱠᱟᱨᱚᱱ ᱪᱮᱫ ᱠᱟᱱᱟ ᱢᱤᱫ ᱵᱟᱨ ᱠᱟᱛᱷᱟ ᱵᱮᱱ ᱞᱟᱹᱭ ᱞᱮᱠᱷᱟᱱ ᱱᱟᱯᱟᱭ ᱠᱚᱜᱼᱟ ᱥᱮᱫᱟᱭ ᱢᱟᱠᱚ ᱞᱟᱹᱭᱟ᱾
ᱵᱟᱹᱞᱤᱧ ᱵᱩᱡᱷᱟᱹᱣ ᱞᱮᱫᱟ ᱟᱨ ᱢᱤᱫ ᱫᱷᱟᱣ‌ ᱞᱟᱹᱭ ᱵᱤᱱ
ᱢᱮᱱᱮᱫ ᱟᱹᱞᱤᱧ ᱱᱚᱜᱼᱚᱭ ᱡᱮᱢᱚᱱ ᱱᱟᱜ ᱫᱟᱜᱽ ᱠᱚ ᱥᱚᱴᱷᱤᱠ ᱵᱷᱟᱵᱛᱮ ᱵᱟᱝ ᱦᱩᱭᱩᱜ ᱠᱟᱱᱟ ᱥᱚᱢᱚᱭ ᱨᱮ ᱵᱟᱝ ᱦᱩᱭᱩᱜ ᱠᱟᱱᱟ᱾ ᱚᱱᱟ ᱟᱫᱚ ᱱᱚᱣᱟ ᱨᱮᱱᱟᱜ ᱠᱟᱨᱚᱱ ᱫᱚ ᱪᱮᱫ ᱦᱩᱭ ᱫᱟᱲᱮᱭᱟᱜᱼᱟ ᱞᱟᱦᱟ ᱢᱟ ᱥᱮᱫᱟᱭ ᱢᱟᱠᱚ ᱞᱟᱹᱭᱟᱛᱚ ᱚᱱᱮ ᱡᱷᱮᱸᱴ ᱵᱚᱸᱜᱟ ᱨᱮᱜᱮ ᱫᱟᱜᱽ ᱟᱬᱜᱚᱭᱟ ᱟᱨ ᱡᱷᱮᱸᱴ ᱵᱚᱸᱜᱟ ᱠᱷᱚᱱ ᱜᱮ ᱨᱚᱦᱚᱭ ᱠᱟᱹᱢᱤ ᱠᱚ ᱮᱦᱚᱵᱟ᱾ ᱟᱫᱚ ᱱᱚᱜᱼᱚᱭ ᱠᱤᱪᱷᱩᱠ ᱫᱤᱱ ᱠᱷᱚᱱ ᱧᱮᱞᱚᱜ ᱠᱟᱱᱟ ᱛᱤᱱᱟᱹᱜ ᱜᱟᱱ ᱥᱮᱨᱢᱟ ᱦᱩᱭᱱᱟ ᱢᱟᱱᱮ ᱥᱚᱢᱚᱭ ᱨᱮ ᱫᱟᱜᱽ ᱵᱟᱭ ᱡᱟᱹᱲᱤᱭ ᱮᱫᱟ ᱟᱫᱚ ᱱᱚᱣᱟ ᱨᱮᱱᱟᱜ ᱠᱟᱨᱚᱱ ᱪᱮᱫ-ᱪᱮᱫ ᱦᱩᱭ ᱫᱟᱲᱮᱭᱟᱜᱼᱟ?
ᱠᱟᱨᱚᱱ ᱫᱚ ᱱᱚᱣᱟ ᱫᱚ ᱪᱮᱫ ᱤᱧ ᱞᱟᱹᱭᱟ ᱜᱚᱢᱠᱮ ᱜᱚᱴᱟ ᱜᱮ ᱢᱟᱱᱮ ᱡᱚᱛᱚ ᱦᱚᱲ ᱵᱚ ᱢᱟᱱᱮ ᱵᱚ ᱰᱮᱵᱷᱞᱚᱯ ᱤᱫᱤᱜ ᱠᱟᱱᱟ᱾
ᱵᱟᱝ ᱟᱸᱡᱚᱢᱚᱜ ᱠᱟᱱᱟ
ᱛᱚ ᱱᱚᱜᱚᱭ ᱯᱷᱮᱠᱴᱨᱤ ᱠᱚ ᱡᱟᱦᱟᱸ ᱞᱟᱜᱟᱣ ᱟᱠᱟᱱᱟ ᱠᱚᱞᱠᱟᱨᱠᱷᱟᱱᱟ ᱠᱚ ᱛᱟᱨᱯᱚᱨᱮ ᱜᱟᱹᱰᱤ ᱠᱚ ᱚᱱᱟ ᱱᱚᱣᱟ ᱠᱚᱨᱮ ᱱᱟᱜ ᱫᱷᱩᱣᱟᱹ ᱠᱚᱛᱮ ᱟᱫᱚ ᱢᱟᱱᱮ ᱴᱷᱤᱠ ᱢᱟᱱᱮ ᱟᱵᱚᱣᱟᱜ ᱡᱟᱦᱟᱸ ᱤᱭᱟᱹ ᱛᱟᱦᱮᱸ ᱠᱟᱱ ᱛᱟᱵᱚᱱᱟ ᱡᱟᱦᱟᱸ ᱨᱤᱛᱩ ᱚᱱᱩᱡᱟᱭᱤ ᱡᱟᱯᱩᱫᱟᱭ ᱥᱤᱛᱩᱝᱟᱭ ᱤᱭᱟᱹᱭᱟᱭ ᱚᱱᱟᱴᱟᱜ ᱚᱱᱮ ᱚᱱᱟ ᱠᱷᱟᱹᱛᱤᱨ ᱯᱚᱨᱤᱵᱚᱨᱛᱚᱱᱚᱜ ᱠᱟᱱᱟ᱾
ᱟᱪᱷᱟ-ᱟᱪᱷᱟ
ᱟᱹᱞᱤᱧ ᱫᱚ ᱱᱚᱣᱟᱴᱟᱜ ᱦᱚᱸ ᱟᱹᱞᱤᱧ ᱫᱚ ᱱᱚᱣᱟᱴᱟᱜ ᱞᱤᱧ ᱢᱚᱱᱮᱭᱟ
ᱦᱳᱭ ᱟᱫᱚ ᱚᱱᱟ ᱦᱚᱸ ᱠᱟᱱᱟ ᱠᱟᱱ ᱜᱮᱭᱟ ᱪᱮᱫᱟᱜ ᱥᱮ ᱵᱟᱝ ᱦᱟᱸᱜ ᱡᱟᱦᱟᱸ ᱫᱚ ᱩᱱᱟᱹᱜ ᱠᱚᱞᱠᱟᱨᱠᱷᱟᱱᱟ ᱠᱚ ᱵᱟᱝ ᱛᱟᱦᱮᱸ ᱠᱟᱱᱟ ᱯᱷᱮᱠᱴᱨᱤ ᱠᱚ ᱟᱨ ᱡᱟᱦᱟᱸ ᱠᱷᱟᱹᱛᱤᱨ ᱛᱮ ᱚᱱᱟ ᱠᱚᱨᱮ ᱱᱟᱜ ᱢᱟᱱᱮ ᱫᱷᱩᱣᱟᱹ ᱠᱚ ᱵᱟᱝ ᱩᱰᱩᱠᱚᱜ ᱠᱟᱱ ᱛᱟᱦᱮᱸ ᱠᱟᱱ ᱠᱷᱟᱹᱛᱤᱨ ᱛᱮ ᱢᱟᱱᱮ ᱡᱟᱦᱟᱸ ᱵᱟᱭᱩ ᱦᱟᱸᱜ ᱢᱟᱱᱮ ᱦᱚᱭ ᱠᱚ ᱚᱱᱟ ᱫᱚ ᱥᱟᱯᱷᱟ-ᱥᱟᱹᱯᱷᱤ ᱛᱟᱦᱮᱸ ᱠᱟᱱᱟ ᱟᱨ ᱚᱱᱟ ᱠᱷᱟᱹᱛᱤᱨ ᱛᱮ ᱫᱟᱜᱽ ᱡᱟᱹᱲᱤ ᱦᱚᱸ ᱟᱹᱰᱤ ᱱᱟᱯᱟᱭ ᱜᱮ ᱵᱮᱥ ᱜᱤ ᱦᱩᱭᱩᱜ ᱠᱟᱱ ᱛᱟᱦᱮᱸᱫᱼᱟ ᱛᱟᱨᱯᱚᱨᱮ ᱱᱚᱣᱟ ᱦᱚᱸ ᱠᱟᱱᱟ ᱱᱤᱛᱚᱜ ᱫᱚ ᱱᱚᱜ-ᱚᱭ ᱦᱟᱸᱜ ᱦᱚᱨ ᱰᱟᱦᱟᱨ ᱠᱚ ᱛᱮᱭᱟᱨᱚᱜ ᱠᱟᱱᱟ ᱨᱮᱹᱞ ᱞᱟᱭᱤᱱ ᱠᱚ ᱵᱟᱹᱭᱥᱟᱹᱜ ᱠᱟᱱᱟ ᱛᱮ ᱱᱚᱜ-ᱚᱭ ᱠᱚᱞᱠᱟᱨᱠᱷᱟᱱᱟ ᱠᱚ ᱚᱲᱟᱜ ᱫᱩᱣᱟᱹᱨ ᱠᱚ ᱵᱮᱱᱟᱣᱮᱫ-ᱟ ᱚᱱᱮ ᱫᱟᱨᱮ ᱫᱟᱨᱮ ᱱᱟᱹᱲᱤ ᱠᱚᱵᱚ ᱢᱟᱜ ᱯᱷᱟᱫᱟᱭᱮᱫ-ᱟ ᱟᱨ ᱚᱱᱟ ᱢᱟᱜ ᱯᱷᱟᱸᱫᱟ ᱠᱷᱟᱹᱛᱤᱨ ᱛᱮᱜᱮ ᱦᱟᱸᱜ ᱚᱱᱟ ᱫᱟᱨᱮ ᱱᱟᱹᱲᱤ ᱡᱟᱦᱟᱸ ᱛᱤᱱᱟᱹᱜ ᱛᱟᱦᱮᱱ ᱞᱟᱹᱠᱛᱤ ᱚᱱᱟ ᱠᱚ ᱠᱚᱢᱚᱜᱚᱜ ᱠᱟᱱᱟ ᱟᱨ ᱚᱱᱟ ᱠᱚ ᱛᱮᱦᱚᱸ ᱢᱟᱱᱮ ᱫᱟᱜᱽ ᱡᱟᱹᱲᱤ ᱵᱟᱭ ᱚᱨ ᱟᱹᱜᱩ ᱫᱟᱲᱮᱭᱟᱜ ᱠᱟᱱᱟ
ᱦᱳᱭ ᱦᱳᱭ ᱦᱳᱭ ᱢᱟᱱᱮ ᱱᱤᱛᱚᱜ ᱧᱮᱞ ᱮᱫᱟ ᱢᱟᱱᱮ ᱟᱵᱚ ᱢᱟᱱᱮ ᱱᱚᱣᱟ ᱚᱠᱟ ᱠᱚᱨᱮ ᱵᱤᱨ ᱫᱤᱥᱚᱢ ᱢᱮᱱᱟᱜ-ᱟ ᱚᱱᱟ ᱠᱚᱨᱮ ᱜᱮ ᱡᱟᱹᱥᱛᱤ ᱠᱚ ᱴᱟᱨᱜᱮᱴ ᱮᱫᱟ ᱱᱩᱠᱩ ᱡᱟᱦᱟᱸ ᱯᱮᱨᱠ ᱮ ᱥᱮᱬᱟ ᱥᱮᱬᱟ ᱯᱷᱮᱠᱴᱨᱤ ᱠᱚ ᱞᱟᱜᱟᱣᱮᱫᱟ ᱩᱱ ᱩᱱᱠᱩ ᱠᱚ
ᱦᱳᱭ
ᱚᱱᱟ ᱢᱟᱱᱮ ᱵᱤᱨ ᱫᱤᱥᱚᱢ ᱫᱷᱟᱨᱮ ᱠᱚ ᱥᱮᱱ ᱜᱮᱠᱚ ᱞᱟᱜᱟᱣᱮᱫᱟ ᱡᱟᱹᱥᱛᱤ
ᱦᱳᱭ ᱚᱱᱮ ᱡᱟᱦᱟᱸ ᱨᱮ ᱯᱷᱟᱫᱟ ᱡᱟᱦᱟᱸ ᱨᱮ ᱵᱤᱨ ᱵᱩᱨᱩ ᱢᱮᱱᱟᱜ-ᱟ ᱚᱱᱟ ᱠᱚᱠᱚ ᱢᱟᱜ ᱯᱷᱟᱫᱟᱭᱮᱫ-ᱟ ᱟᱨ ᱚᱱᱟ ᱢᱟᱜ ᱯᱷᱟᱫᱟ ᱠᱟᱛᱮᱫ ᱜᱮ ᱚᱸᱰᱮ ᱢᱟᱨᱟᱝ ᱢᱟᱨᱟᱝ ᱠᱟᱹᱨᱠᱷᱟᱱᱟ ᱠᱚ ᱞᱟᱜᱟᱣᱮᱫ-ᱟ ᱯᱷᱮᱠᱴᱨᱤ ᱠᱚ ᱞᱟᱜᱟᱣᱮᱫ-ᱟ ᱟᱨ ᱡᱟᱦᱟᱸ ᱛᱤᱱᱟᱹᱜ ᱠᱚ ᱢᱟᱜᱮᱫ-ᱟ ᱩᱱᱟᱹᱜ ᱫᱚ ᱫᱟᱨᱮ ᱵᱟᱝ ᱠᱚ ᱨᱚᱦᱚᱭᱮᱫ-ᱟ ᱡᱟᱦᱟᱸ ᱠᱷᱟᱹᱤᱨ ᱱᱚᱜ-ᱚ ᱱᱚᱣᱟ ᱫᱚᱥᱟ ᱫᱚ ᱦᱩᱭᱩᱜ ᱠᱟᱱ ᱛᱟᱵᱚᱱᱟ
ᱦᱳᱭ ᱜᱚᱢᱠᱮ
ᱛᱟᱨᱯᱚᱨᱮ ᱱᱤᱛᱚᱜ ᱡᱟᱦᱟᱸ ᱧᱮᱞᱚᱜᱚᱜ ᱠᱟᱱᱟ ᱟᱵᱚ ᱵᱚ ᱪᱟᱥ ᱮᱟ ᱢᱟᱱᱮ ᱱᱚᱜ-ᱚᱭ ᱱᱚᱝᱠᱟ ᱚᱛ ᱦᱟᱥᱟ ᱢᱟ ᱠᱚᱢᱚᱜᱚᱜ ᱠᱟᱱᱟ ᱢᱮᱱᱠᱷᱟᱱ ᱚᱛ ᱦᱟᱥᱟ ᱠᱚᱢ ᱠᱟᱛᱮᱜ ᱨᱮᱦᱚᱸ ᱢᱟᱱᱮ ᱪᱟᱥ ᱛᱚ ᱰᱷᱮᱨ ᱦᱩᱭᱩᱜᱚᱜ ᱠᱟᱱᱟ ᱢᱟᱱᱮ ᱵᱮᱥᱤ ᱵᱮᱥᱤ ᱟᱵᱚᱣᱟᱜ ᱢᱟᱱᱮ ᱟᱱᱟᱡ ᱦᱩᱭᱩᱜ ᱠᱟᱱᱟ᱾ ᱟᱫᱚ ᱱᱚᱣᱟ ᱨᱮᱱᱟᱜ ᱟᱱᱟᱡ ᱡᱟᱹᱥᱛᱤ ᱦᱩᱭᱩᱜ ᱨᱮᱱᱟᱜ ᱠᱟᱨᱚᱱ ᱫᱚ ᱪᱮᱫ ᱠᱟᱱᱟ ᱱᱚᱣᱟ ᱱᱟᱣᱟ ᱱᱟᱣᱟᱱᱟᱜ ᱥᱟᱨ ᱠᱚᱵᱚ ᱞᱟᱜᱟᱣᱮᱫ-ᱟ ᱠᱷᱟᱫ ᱠᱚ ᱟᱨᱚᱱᱟ ᱨᱮᱱᱟᱜ ᱪᱮᱫ ᱠᱟᱹᱢᱤ ᱠᱮᱞ ᱠᱚ ᱱᱚᱣᱟ ᱦᱚᱸ ᱠᱟᱱᱟ ᱟᱫᱚ ᱱᱚᱣᱟ ᱛᱤᱱᱟᱹᱜ ᱱᱟᱯᱟᱭᱚᱜ ᱠᱟᱱᱟ ᱥᱮ ᱵᱟᱹᱲᱤᱡᱚᱜ ᱠᱟᱱᱟ ᱟᱹᱵᱤᱱ ᱢᱤᱫ ᱵᱟᱨ ᱠᱟᱛᱷᱟ ᱠᱷᱟᱛᱟ ᱵᱤᱱ ᱞᱟᱹᱭ ᱞᱮᱠᱷᱟᱱ ᱱᱟᱯᱟᱭ ᱠᱚᱣᱟ
ᱟᱻ ᱜᱚᱢᱠᱮ ᱱᱚᱣᱟ ᱫᱚ ᱢᱤᱫ ᱯᱚᱠᱠᱷᱮ ᱛᱮᱫᱚ ᱵᱮᱠᱟᱨ ᱫᱚ ᱵᱮᱠᱟᱨᱚᱜ ᱠᱟᱱᱟ ᱪᱮᱫᱟᱜ ᱥᱮ ᱱᱚᱣᱟ ᱦᱟᱥᱟ ᱦᱚᱭ ᱵᱮᱠᱟᱨᱮᱫ ᱛᱟᱵᱚᱱᱟ ᱟᱨ ᱟᱵᱚ ᱡᱮᱢᱚᱱ ᱞᱟᱦᱟ ᱫᱚ ᱠᱷᱚᱛ ᱵᱚ ᱵᱮᱵᱟᱨ ᱛᱟᱦᱮᱱ ᱠᱷᱚᱛ ᱛᱮᱫᱚ ᱩᱱᱟᱹᱜ ᱢᱟᱱᱮ ᱠᱚᱱᱚ ᱤᱭᱟᱹ ᱜᱮ ᱵᱟᱝ ᱛᱟᱦᱮᱸ ᱠᱟᱱᱟ ᱚᱱᱟ ᱫᱚ ᱵᱤᱥ ᱜᱮ ᱵᱟᱝ ᱛᱟᱦᱮᱸ ᱠᱟᱱᱟ ᱚᱱᱟ ᱫᱚ ᱢᱟᱱᱮ ᱠᱷᱚᱛ
ᱠᱮᱢᱤᱠᱮᱞ ᱵᱟᱝ ᱠᱟᱱᱟ ᱛᱚ ᱚᱱᱟ ᱢᱟ ᱟᱡᱛᱮ ᱵᱮᱱᱟᱜ ᱠᱟᱱᱟ
ᱟᱡᱛᱮ ᱵᱮᱱᱟᱜ ᱠᱟᱱᱟ ᱛᱚ ᱠᱷᱚᱛ ᱠᱷᱟᱹᱛᱤᱨ ᱢᱟᱱᱮ ᱠᱷᱚᱛ ᱛᱮᱦᱚᱸ ᱵᱷᱟᱜᱤ ᱜᱮ ᱤᱭᱟᱹᱭ ᱛᱟᱦᱮᱱᱟ ᱠᱤᱱᱛᱩ ᱱᱚᱣᱟ ᱡᱟᱦᱟᱸ ᱥᱟᱨᱵᱷᱤᱥ ᱠᱚᱠᱚ ᱩᱰᱩᱠ ᱠᱟᱫᱟ ᱱᱚᱣᱟ ᱛᱮᱫᱚ ᱟᱹᱞᱤᱧ ᱫᱚ ᱵᱟᱹᱞᱤᱧ ᱥᱚᱦᱚᱢᱚᱛᱟᱜ ᱠᱟᱱᱟ ᱱᱚᱣᱟ ᱛᱮᱫᱚ ᱢᱟᱱᱮ ᱱᱚᱛᱮ ᱫᱟᱜ ᱦᱚᱸᱭ ᱤᱭᱟᱹᱮᱫᱟ ᱠᱷᱟᱨᱟᱯᱮᱫᱟᱭ ᱛᱟᱯᱚᱨᱮ ᱱᱚᱛᱮ ᱦᱟᱥᱟ ᱠᱚᱦᱚᱸ ᱠᱷᱟᱨᱟᱯᱚᱜ ᱠᱟᱱᱟ
ᱦᱳᱭ ᱱᱚᱣᱟ ᱫᱚ ᱢᱟᱱᱮ ᱵᱟᱹᱲᱤᱡ ᱜᱮ ᱦᱩᱭᱩᱜ ᱠᱟᱱᱟ ᱟᱵᱚᱣᱟᱜ ᱫᱚ ᱦᱟᱜ ᱱᱚᱣᱟ ᱫᱚ ᱱᱟᱯᱟᱭ ᱫᱚ ᱦᱟᱸᱜ ᱵᱟᱝ ᱞᱮᱠᱟᱜᱮ ᱪᱮᱫᱟᱜ ᱥᱮ ᱢᱟᱱᱮ ᱱᱚᱜ-ᱚᱭ ᱡᱟᱦᱟᱸ ᱠᱮᱢᱤᱠᱮᱞ ᱡᱤᱱᱤᱥ ᱵᱚ ᱵᱮᱵᱚᱦᱟᱨᱮᱫ-ᱟ ᱡᱟᱦᱟᱸ ᱚᱱᱟ ᱯᱷᱚᱥᱚᱞ ᱦᱩᱭᱩᱜ ᱠᱟᱱᱟ ᱦᱩᱲᱩ ᱪᱟᱥᱮ-ᱼᱟ ᱥᱮ ᱥᱚᱵᱡᱤ ᱵᱚ ᱪᱟᱥᱮᱫ-ᱟ ᱚᱱᱟ ᱨᱮᱦᱮᱫ ᱨᱮᱵᱚ ᱞᱟᱜᱟᱣᱟᱜ ᱠᱟᱱᱟ ᱥᱟᱨ ᱠᱚ ᱟᱨ ᱚᱱᱟ ᱥᱟᱠᱟᱢ ᱠᱚᱨᱮ ᱵᱟᱦᱟ ᱠᱚᱨᱮ ᱚᱱᱟ ᱪᱮᱫ ᱠᱮᱢᱤᱠᱮᱞ ᱠᱚᱠᱚ ᱮᱥᱯᱮᱨᱮᱭᱟᱜ ᱠᱟᱱᱟ ᱡᱟᱦᱟᱸᱛᱮ ᱛᱸᱤᱡᱩ ᱵᱟᱠᱚ ᱞᱟᱜᱟᱜ-ᱟ ᱥᱮ ᱛᱸᱤᱡᱩ ᱠᱚᱠᱚ ᱜᱩᱡᱩᱜ-ᱟ ᱟᱫᱚ ᱩᱱᱠᱩ ᱡᱟᱦᱟᱸᱭ ᱛᱤᱡᱩ ᱠᱚ ᱜᱩᱡᱩᱜ ᱠᱟᱱᱟ ᱢᱟᱱᱮ ᱚᱱᱟ ᱫᱚ ᱵᱤᱥ ᱠᱟᱱᱟ ᱛᱚᱵᱮᱱᱟᱛᱮ ᱠᱚ ᱜᱩᱡᱩᱜ ᱠᱟᱱᱟ ᱢᱮᱱᱱᱠᱷᱟᱱ ᱚᱱᱟ ᱡᱤᱱᱤᱥ ᱜᱮ ᱡᱩᱫᱤ ᱟᱵᱚ ᱵᱚᱱ ᱡᱚᱢᱟ ᱟᱵᱚᱣᱟᱜ ᱞᱟᱡ ᱨᱮ ᱨᱚᱲᱱᱟ ᱢᱮᱱᱠᱷᱟᱱ ᱚᱱᱟᱢᱟ ᱵᱤᱥ ᱜᱮᱛᱚ ᱠᱚ ᱡᱚᱢᱮᱜ-ᱟ ᱚᱱᱟ ᱦᱚᱸ ᱟᱵᱚᱣᱟᱜ ᱦᱚᱲᱢᱚ ᱫᱚᱭ ᱠᱷᱩᱛ ᱛᱤᱭᱨᱜᱼᱟ ᱟᱫᱚ ᱢᱮᱱ ᱞᱮᱠᱷᱟᱱ ᱫᱚ ᱢᱟᱱᱮ ᱚᱱᱟ ᱫᱚ ᱦᱟᱸᱜ ᱵᱟᱹᱲᱤᱡ ᱠᱟᱱ ᱜᱮᱭᱟ ᱾ ᱟᱫᱚ ᱱᱤᱛᱚᱜ ᱡᱟᱦᱟᱸ ᱞᱮᱠᱟ ᱟᱵᱚ ᱡᱚᱱᱚ ᱥᱚᱝᱠᱷᱟ ᱥᱮ ᱦᱚᱲ ᱞᱮᱠᱟ ᱵᱚ ᱥᱟᱸᱜᱮ ᱠᱟᱱᱟ ᱢᱟᱱᱮ ᱠᱷᱟᱱ ᱡᱚᱢᱟᱜ ᱧᱩᱣᱟᱜ ᱛᱚ ᱠᱩᱲᱟᱹᱣ ᱦᱩᱭᱩᱜᱼᱟ ᱾
ᱦᱳᱭ ᱾
ᱟᱫᱚ ᱱᱚᱜᱼᱚ ᱱᱚᱣᱟ ᱡᱚᱢᱟᱜ ᱧᱩᱣᱟᱜ ᱠᱚᱲᱟᱟᱣ ᱞᱟᱹᱜᱤᱫ ᱜᱮ ᱯᱟᱞᱮᱫ ᱱᱟᱜ ᱱᱚᱣᱟ ᱠᱚᱫᱚ ᱦᱟᱸᱜ ᱠᱚ ᱚᱰᱚᱠᱮᱜᱼᱟ ᱾ ᱟᱫᱚ ᱢᱟᱱᱮ ᱢᱤᱫ ᱦᱤᱥᱟᱹᱵ ᱫᱚ ᱱᱟᱯᱟᱭ ᱢᱟ ᱦᱩᱭᱩᱜ ᱠᱟᱱ ᱜᱮᱭᱟ, ᱟᱨ ᱢᱤᱫ ᱦᱤᱥᱟᱹᱵ ᱫᱚ ᱵᱟᱹᱲᱤᱡ ᱦᱚᱸ ᱦᱩᱭᱩᱜ ᱠᱟᱱ ᱜᱮᱭᱟ ᱾
ᱵᱟᱹᱲᱤᱡ ᱦᱚᱸ ᱦᱩᱭᱩᱜ ᱠᱟᱱ ᱜᱮᱭᱟ ᱾
ᱮᱸ ᱛᱟᱯᱚᱨᱮ ᱱᱚᱜᱼᱚᱭ ᱡᱟᱦᱟᱸ ᱟᱵᱤᱱ ᱵᱤᱱ ᱢᱮᱱ ᱠᱮᱜᱼᱟ ᱚᱱᱟ ᱚᱛ ᱦᱟᱥᱟ ᱦᱚᱸ ᱠᱷᱟᱨᱟᱯᱮᱜᱼᱟ ᱾ ᱪᱮᱫᱟᱜ ᱥᱮ ᱚᱸᱰᱮ ᱡᱚᱫᱤ ᱱᱟᱯᱟᱭ ᱚᱛ ᱦᱟᱥᱟ ᱨᱮ ᱡᱩᱫᱤ ᱚᱱᱮ ᱠᱮᱢᱤᱠᱮᱞ ᱡᱤᱱᱤᱥ ᱵᱚᱱ ᱞᱟᱜᱟᱣᱟ ᱮᱱᱠᱷᱟᱱ ᱢᱟ ᱚᱱᱟ ᱢᱟ ᱵᱟᱹᱲᱤᱡᱚᱜ ᱜᱮᱭᱟ ᱾ ᱚᱱᱟ ᱨᱮ ᱡᱟᱦᱟᱸ ᱯᱷᱚᱥᱚᱞ ᱦᱩᱭᱩᱜ ᱨᱮᱱᱟᱜ ᱫᱟᱲᱮ ᱦᱮᱱᱟᱜᱼᱟ ᱚᱱᱟ ᱫᱚ ᱢᱟᱱᱮ ᱪᱟᱵᱟᱜᱼᱟ ᱾ ᱟᱨ ᱚᱱᱟ, ᱚᱱᱟ ᱨᱮᱫᱚ ᱚᱱᱟ ᱦᱟᱥᱟ ᱨᱮᱫᱚ ᱡᱚᱛ ᱵᱷᱳᱨ ᱚᱱᱟ ᱮᱸᱫ ᱤᱭᱟᱹ ᱵᱟᱢ ᱞᱟᱜᱟᱣᱼᱟ ᱥᱟᱨ ᱵᱟᱢ ᱞᱟᱜᱟᱣᱼᱟ ᱛᱚᱛ ᱵᱷᱳᱨ ᱫᱚ ᱚᱱᱟ ᱫᱚ ᱵᱟᱝ ᱦᱩᱭᱩᱜᱚᱜᱼᱟ ᱾
ᱵᱟᱝ ᱦᱩᱭᱩᱜᱼᱟ ᱾
ᱦᱳᱭ, ᱛᱟᱨᱯᱚᱨᱮ ᱟᱨᱚ ᱧᱮᱞᱚ ᱜᱚᱜ ᱠᱟᱱᱟ
ᱤᱭᱟᱹ ᱡᱟᱦᱟᱸ ᱚᱱᱟ ᱠᱮᱢᱤᱠᱮᱞ ᱡᱤᱱᱤᱥ ᱵᱚᱱ ᱞᱟᱜᱟᱣ ᱮᱫᱼᱟ ᱚᱱᱟ ᱛᱮ ᱫᱚ ᱦᱚᱭ ᱦᱚᱸᱭ ᱵᱟᱹᱲᱤᱡ ᱮᱜᱼᱟ ᱾
ᱦᱚᱸ ᱜᱚᱝᱠᱮ ᱢᱟᱱᱮ ᱢᱤᱫ ᱯᱚᱠᱠᱷᱮ ᱛᱮ ᱧᱮᱞ ᱦᱟᱸ ᱢᱤᱫ ᱯᱚᱠᱠᱷᱮ ᱛᱮ ᱧᱮᱞ ᱞᱮᱱ ᱠᱷᱟᱱ ᱫᱚ ᱢᱟᱱᱮ ᱮᱸ ᱡᱟᱦᱟᱸ ᱠᱚ ᱵᱚ ᱵᱮᱵᱷᱟᱨ ᱮᱫᱟ ᱱᱤᱛᱚᱜ ᱢᱟᱱᱮ ᱡᱷᱚᱛᱚ ᱢᱟᱱᱮ ᱡᱷᱚᱛᱚ ᱟᱵᱚᱣᱟᱜ ᱵᱟᱹᱲᱤᱡ ᱥᱮᱱ ᱜᱮ ᱪᱟᱞᱟᱜ ᱠᱟᱱᱟ ᱾
ᱦᱳ ᱢᱟᱱᱮ ᱱᱟᱯᱟᱭ ᱫᱚ ᱞᱟᱹᱭ ᱞᱮᱠᱷᱟᱱ ᱫᱚ ᱟᱹᱰᱤ ᱠᱚᱢ ᱜᱮ ᱵᱟᱹᱲᱤᱡ ᱜᱮ ᱡᱟᱹᱥᱛᱤᱜ ᱠᱟᱱᱟ ᱾
ᱵᱟᱹᱲᱤᱡ ᱜᱮ ᱡᱟᱹᱥᱛᱤᱜ ᱠᱟᱱᱟ ᱾
ᱦᱳᱻ ᱾ ᱛᱟᱨ ᱯᱚᱨᱮ ᱢᱟᱱᱮ ᱱᱚᱣᱟ ᱫᱚ ᱢᱟᱱᱮ ᱞᱟᱹᱭ ᱞᱮ ᱠᱷᱟᱱ ᱫᱚ ᱡᱟᱦᱟᱸ ᱱᱚᱣᱟ ᱫᱚ ᱵᱳᱭᱜᱟᱱᱤᱠ ᱠᱚ ᱠᱚ ᱚᱰᱚᱠᱮᱫᱼᱟ, ᱟᱫᱚ ᱩᱱᱠᱩ ᱢᱮᱱ ᱛᱟᱨᱟᱣᱟᱜ ᱠᱟᱱ ᱜᱮᱭᱟ ᱡᱮ ᱱᱚᱣᱟ ᱡᱟᱦᱟᱸ ᱜᱮ ᱢᱟᱱᱮ ᱵᱤᱜᱽᱜᱟᱱ ᱠᱟᱱᱟ ᱚᱱᱟ ᱫᱚ ᱢᱤᱫ ᱴᱟᱝ ᱱᱟᱯᱟᱭ ᱦᱚᱸ ᱱᱟᱯᱟᱭᱟ ᱟᱨ ᱵᱟᱹᱲᱤᱡ ᱦᱚ ᱵᱟᱹᱲᱤᱡ-ᱟ, ᱦᱳᱭ ᱢᱟᱱᱮ ᱵᱟᱹᱲᱤᱡ ᱡᱤᱱᱤᱥ ᱦᱚᱸ ᱢᱮᱱᱟᱜ ᱜᱮᱭᱟ ᱱᱟᱯᱟᱭ ᱡᱤᱱᱤᱥ ᱦᱚᱸ ᱢᱮᱱᱟᱜ ᱜᱮᱭᱟ ᱾ ᱟᱫᱚ ᱧᱮᱞ ᱞᱮᱠᱷᱟᱱ ᱫᱚ
ᱧᱮᱞᱚ ᱜᱚᱜ ᱠᱟᱱᱟ ᱡᱮ ᱱᱟᱯᱟᱭ ᱡᱤᱱᱤᱥ ᱢᱟ ᱴᱷᱤᱠ ᱜᱮᱭᱟ ᱢᱮᱱ ᱠᱷᱟᱱ ᱡᱟᱦᱟ ᱵᱟᱲᱤᱡ ᱦᱩᱭᱩᱜ ᱠᱟᱱᱟ ᱡᱮᱢᱚᱱ ᱟᱵᱚᱣᱟᱜ ᱦᱚᱲ ᱢᱚ ᱨᱮ ᱚᱱᱟ ᱡᱮᱢᱚᱱ ᱠᱮᱢᱤᱠᱮᱞ ᱵᱚᱞᱚᱱ ᱠᱟᱱᱟ ᱡᱟᱦᱟᱸ ᱨᱳᱜᱽ ᱟᱡᱟᱨ ᱧᱟᱢ ᱮᱫ ᱵᱚᱱᱟ ᱨᱳᱜᱽ ᱟᱡᱟᱨ ᱧᱟᱢᱮᱫ ᱵᱚᱱᱟ ᱢᱮᱱ ᱠᱷᱟᱱ ᱚᱱᱟ ᱢᱟᱛᱚ ᱵᱮᱥᱚᱜ ᱢᱟ ᱠᱟᱹᱴᱤᱡ ᱥᱚᱢ ᱵᱷᱚᱵ ᱵᱟᱝ ᱠᱟᱱᱟ ᱾
ᱵᱟᱝ ᱜᱮ ᱵᱟᱝ ᱜᱮ ᱾
ᱢᱮᱱᱠᱷᱟᱱ ᱚᱱᱟ ᱫᱚ ᱢᱮᱱ ᱞᱮᱠᱷᱟᱱ ᱫᱚ ᱦᱟᱸᱜ ᱢᱤᱫᱴᱟᱹᱝ ᱟᱹᱰᱤ ᱢᱟᱨᱟᱝ ᱵᱟᱹᱲᱤᱡ ᱠᱟᱱᱟ ᱪᱮᱫᱟᱜ ᱥᱮ ᱟᱹᱵᱤ ᱱᱟᱜ ᱦᱚᱲ ᱢᱚ ᱡᱩᱫᱤ ᱴᱷᱤᱠ ᱵᱟᱝ ᱛᱟᱦᱮᱱᱟ ᱟᱹᱵᱤᱱᱟᱜ ᱟᱱᱟᱡ ᱦᱩᱭ ᱦᱚᱪᱚ ᱱᱤᱡ ᱥᱮ ᱡᱚᱢᱼ ᱧᱩ ᱯᱮᱨᱮᱡ ᱦᱚᱪᱚ ᱱᱤᱡ ᱥᱮ ᱡᱩᱫᱤ ᱚᱱᱟ ᱡᱚᱢ ᱧᱩ ᱠᱟᱛᱮ ᱡᱩᱫᱤ ᱟᱵᱤᱱᱟᱜ ᱦᱚᱲ ᱢᱚ ᱠᱷᱟᱨᱟᱯᱚᱜ ᱠᱟᱱᱟ ᱮᱱᱠᱷᱟᱱ ᱚᱱᱟ ᱫᱚᱸ ᱦᱟᱜ ᱵᱟᱹᱲᱤᱡ ᱨᱮᱜᱮ ᱵᱚ ᱞᱮᱠ
ᱵᱟᱹᱲᱤᱡ ᱜᱮᱭ ᱵᱚ ᱞᱮᱠᱷᱟᱭᱟ ᱾
ᱟᱫᱚ ᱜᱚᱝᱠᱮ ᱟᱯᱮ ᱚᱱ ᱛᱮ ᱫᱚ ᱢᱟᱱᱮ ᱠᱷᱮᱛ ᱠᱚ ᱫᱚ ᱪᱮᱫ ᱮ ᱟᱻ ᱱᱟᱦᱮᱞ ᱠᱚᱛᱮ ᱠᱚ ᱯᱟᱲᱟᱜᱟ ᱥᱮ ᱱᱚᱝ-ᱠᱟ ᱴᱨᱟᱠᱴᱚᱨ ᱠᱚ ᱛᱮ ᱜᱮ?
ᱦᱮᱸ ᱟᱫᱚ ᱱᱮᱛᱚᱜ ᱫᱚ ᱦᱟᱸᱜ ᱱᱚᱜ ᱞᱟᱹᱭ ᱠᱮᱫ ᱞᱮᱠᱟ ᱜᱮ ᱦᱟᱜ ᱵᱳᱭᱜᱟᱱᱤᱠ ᱡᱩᱜᱽ ᱠᱟᱱᱟ ᱛᱚ᱾
ᱦᱳᱭ,
ᱟᱫᱚ ᱟᱭᱢᱟ ᱦᱚᱲ ᱜᱮ ᱱᱮᱛᱚᱜ ᱫᱚ ᱦᱟᱸᱜ ᱚᱱᱟ ᱴᱟᱨᱠᱴᱟᱨ ᱠᱚ ᱛᱮ ᱜᱮᱠᱚ ᱥᱤ ᱦᱚᱪᱚᱭ-ᱮᱟ᱾
ᱟᱪᱪᱷᱟ᱾
ᱦᱮᱸ ᱡᱟᱹᱥᱛᱤ ᱫᱚ ᱚᱱᱟᱜ ᱜᱮ ᱧᱮᱞᱚᱜ ᱠᱟᱱᱟ ᱪᱮᱫᱟᱜ ᱥᱮ ᱚᱱᱟ ᱫᱚ ᱦᱚᱲ ᱦᱚᱸ ᱵᱟᱝ ᱠᱷᱟᱴᱟᱜ ᱟᱭ ᱟᱨ ᱰᱟᱝᱨᱤ ᱠᱚ ᱦᱚᱸ ᱵᱟᱝ ᱠᱷᱟᱸᱰᱟᱣ ᱦᱩᱭᱩᱜ ᱠᱟᱱᱟ ᱟᱨ ᱚᱱᱟ ᱢᱤᱫ ᱰᱚᱰᱮᱠ ᱨᱮ ᱟᱹᱰᱤ ᱟᱹᱰᱤ ᱢᱟᱨᱟᱝ ᱛᱮ ᱠᱚ ᱥᱤᱭᱮᱫᱼᱟ ᱛᱟᱨ ᱯᱚᱨᱮ ᱚᱱᱟ ᱫᱚ ᱠᱟᱹᱴᱤᱡ ᱜᱟᱹᱦᱤᱨ ᱧᱚᱜ ᱵᱷᱤᱛᱨᱤ ᱧᱚᱜ ᱠᱷᱚᱱ ᱠᱚ ᱥᱤᱭᱮᱫᱼᱟ ᱪᱮᱛᱟᱱ ᱞᱟᱛᱟ ᱨᱚᱜ ᱠᱟᱱᱟ ᱦᱟᱥᱟ ᱚᱱᱟ ᱛᱮ ᱦᱚᱸ ᱢᱟᱱᱮ ᱟᱵᱚᱣᱟᱜ ᱪᱟᱥ ᱠᱟᱹᱴᱤᱡ ᱡᱟᱹᱥᱛᱤ ᱦᱩᱭᱩ ᱜᱚᱜ ᱠᱟᱱᱟ᱾ ᱡᱟᱦᱟᱭ ᱡᱟᱦᱟᱭ ᱫᱚ ᱧᱮᱞ ᱜᱚᱜ ᱠᱟᱱᱟ ᱡᱮ ᱰᱟᱝᱨᱟ ᱛᱮ ᱜᱮ ᱠᱚ ᱥᱤᱮ-ᱟ ᱢᱟᱱᱮ ᱱᱟᱦᱮᱞ ᱛᱮ ᱜᱮ ᱦᱟᱜ᱾
ᱦᱳᱭ
ᱟᱫᱚ ᱚᱱᱟ ᱦᱚᱸ ᱱᱟᱯᱟᱭ ᱜᱮᱭᱟ ᱵᱟᱝ ᱢᱚᱛᱮᱫ ᱫᱚ ᱵᱟᱝ-ᱟ ᱪᱮᱫᱟᱜ ᱥᱮ ᱡᱩᱫᱤ ᱟᱵᱚᱣᱟᱜ ᱱᱚᱜ ᱱᱚᱣᱟ ᱠᱷᱟᱹᱞᱤ ᱢᱮᱥᱤᱱ ᱜᱮ ᱵᱚᱱ ᱞᱟᱜᱟᱣᱟ, ᱛᱟᱦᱞᱮ ᱟᱵᱚ ᱣᱟᱜ ᱡᱟᱦᱟᱸ ᱱᱚᱜᱼᱱᱟ ᱱᱟᱦᱮᱞ
ᱦᱚᱸ
ᱟᱬᱜᱚᱢ ᱟᱨᱟᱲ ᱟᱨ ᱡᱟᱦᱟᱸ ᱛᱤᱱᱟᱹᱜ ᱥᱤᱭᱳᱜ-ᱟᱜ ᱢᱟᱱᱮ ᱡᱚᱱᱛᱨᱚᱯᱟᱛᱤ ᱠᱚ ᱚᱱᱟ ᱠᱚ ᱢᱤᱫ ᱫᱤᱱ ᱦᱤᱞᱳᱜ ᱟᱫᱚ ᱚᱱᱚ ᱢᱤᱫᱴᱟᱹᱝ ᱵᱚᱛᱚᱨ ᱛᱟᱦᱮᱱᱟ᱾
ᱦᱚᱸ ᱚᱝᱠᱟᱜᱮ ᱧᱮᱞᱚᱜᱚᱜ ᱠᱟᱱᱟ ᱡᱟ ᱢᱚᱱᱮ ᱠᱟᱱᱮᱢ ᱤᱱᱠᱟᱹ ᱱᱮᱛᱟᱨ ᱢᱟ ᱟᱫᱚ ᱡᱚᱛᱚ ᱜᱮ ᱢᱟᱱᱮ ᱮ ᱡᱚᱱᱛᱨᱚᱯᱟᱛᱤ ᱛᱮᱜᱮ ᱠᱚ ᱪᱟᱥ ᱦᱚᱪᱚᱭᱮᱫᱟ ᱟᱫᱚ ᱚᱱᱟ ᱠᱚᱫᱚ ᱛᱮᱭᱟᱨ ᱠᱚᱫᱚ ᱠᱚᱠᱚᱭᱮ ᱥᱮᱬᱟᱭᱟ᱾ ᱟᱨ ᱵᱟᱠᱷᱟᱱ ᱩᱱ ᱯᱟᱹᱦᱤᱞ ᱫᱚ ᱛᱟᱦᱮᱸ ᱠᱟᱱᱟ ᱢᱚᱱᱮ ᱦᱟᱲᱟᱢ ᱵᱟ ᱠᱚᱠᱚ ᱛᱮᱭᱟᱨ ᱛᱟᱦᱮᱫ ᱩᱱᱠᱩᱣᱟᱜ ᱧᱮᱞ ᱧᱮᱞ ᱛᱮ ᱟᱯᱱᱟᱨ ᱠᱚᱦᱚᱸ ᱥᱮᱬᱟ ᱦᱩᱭᱩᱜ ᱛᱟᱦᱮᱸᱫ᱾
ᱦᱳᱭ ᱟᱫᱚ ᱱᱚᱜ-ᱚ ᱱᱚᱝᱠᱟ ᱟᱫ ᱞᱮᱱᱠᱷᱟᱱ ᱦᱟᱜ ᱟᱫᱚ ᱟᱵᱚ ᱢᱟᱵᱚᱱ ᱵᱟᱲᱟᱭ ᱜᱮᱭᱟ ᱥᱮ ᱧᱮᱞᱮᱫ ᱜᱮᱭᱟ ᱦᱟᱸᱜ ᱦᱤᱡᱩᱜ ᱠᱟᱱ ᱯᱤᱲᱦᱤ ᱠᱚ ᱩᱱᱠᱩ ᱫᱚ ᱦᱟᱸᱜ ᱚᱱᱟ ᱫᱚ ᱢᱮᱫ ᱠᱚᱫᱚ ᱦᱟᱸᱜ ᱵᱟᱠᱚ ᱧᱮᱞ ᱡᱚᱝᱟ ᱩᱱᱠᱩ ᱫᱚ ᱦᱟᱸᱜ ᱠᱷᱟᱹᱞᱤ ᱴᱷᱤᱠ ᱜᱮ ᱠᱷᱟᱞᱤ ᱢᱮᱥᱤᱱ ᱛᱮᱜᱮ ᱠᱚ ᱥᱤᱭᱟ ᱢᱮᱥᱤᱱ ᱛᱮᱜᱮ ᱡᱚᱛᱚ ᱠᱤᱪᱷᱩ ᱦᱩᱭᱩᱜ-ᱟ᱾
ᱦᱳᱭ ᱟᱨ ᱧᱩᱛᱩᱢ ᱠᱚᱦᱚᱸ ᱱᱟᱜ ᱦᱚᱸ ᱵᱟᱠᱚ ᱵᱟᱲᱟᱭ ᱧᱟᱢ ᱡᱚᱝ-ᱟ ᱱᱟᱜ᱾
ᱦᱚ ᱚᱠᱟ ᱫᱚ ᱪᱮᱫ ᱠᱚ ᱢᱮᱛᱟᱜ-ᱟ ᱢᱮᱱᱛᱮ ᱛᱟᱨᱯᱚᱨᱮ ᱱᱚᱜ-ᱚᱭ ᱡᱟᱦᱟᱸ ᱟᱵᱚ ᱵᱚᱸᱜᱟ ᱵᱩᱨᱩ ᱠᱚᱨᱮ ᱵᱚ ᱵᱮᱵᱚᱦᱟᱨᱟ ᱱᱚᱜ-ᱚᱱᱟ ᱜᱚᱲᱟ ᱵᱚᱸᱜᱟ ᱨᱮ ᱨᱩᱦᱱᱤ ᱠᱚᱨᱮᱱ ᱟᱵᱟᱵᱚᱛᱤ ᱠᱚᱨᱮᱱ ᱟᱫᱚ ᱱᱚᱜ-ᱚᱱᱟ ᱡᱚᱠᱷᱚᱱ ᱟᱵᱚ ᱚᱱᱟ ᱵᱚᱸᱜᱟ ᱨᱮᱵᱚ ᱫᱩᱲᱩᱵ-ᱟ ᱩᱱ ᱡᱚᱠᱷᱚᱱ ᱱᱚᱣᱟ ᱥᱟᱯᱟᱵ ᱠᱚᱫᱚ ᱦᱟᱸᱜ ᱵᱟᱵᱚ ᱧᱟᱢᱼᱟᱸ᱾
ᱵᱟᱝ ᱜᱮ ᱵᱟᱝ ᱜᱮ᱾
ᱦᱮᱸ ᱟᱫᱚ ᱱᱚᱣᱟ ᱦᱚᱸ ᱢᱤᱫ ᱫᱤᱱ ᱦᱤᱞᱳᱜ ᱦᱟᱸᱜ ᱟᱫᱚᱜ ᱛᱟᱵᱚᱱᱟ᱾
ᱦᱚᱸ
ᱟᱫᱚ ᱚᱱᱟ ᱛᱤᱞᱤᱧ ᱢᱮᱱᱟ